ᱦᱮᱞᱳ
ᱦᱮᱸ ᱵᱚᱭᱡᱟ ᱪᱮᱫ ᱡᱚᱦᱟᱨ ᱜᱮ᱾
ᱡᱚᱦᱟᱨ ᱜᱮ ᱵᱚᱭᱦᱟ᱾
ᱦᱮᱸ ᱪᱮᱫ ᱪᱤᱠᱟᱹ ᱱᱤᱛᱚᱜ ᱫᱚ ᱦᱮᱸ ᱟᱸᱡᱚᱢᱚᱜ ᱠᱟᱱ ᱜᱮᱭᱟ
ᱦ ᱱᱤᱛᱚᱜ ᱫᱚ ᱪᱮᱫ ᱦᱚᱸ ᱵᱟᱝ ᱵᱚᱭᱦᱟ ᱦᱮᱸ ᱵᱚᱭᱦᱟ ᱟᱸᱡᱚᱢᱚᱜ ᱠᱟᱱᱟ
ᱚ
ᱵᱚᱭᱦᱟ ᱡᱚᱢ ᱵᱟᱲᱟ ᱠᱚ ᱡᱚᱢ ᱵᱟᱲᱟ ᱠᱚ ᱦᱩᱭᱱᱟ ᱱᱤᱛᱚᱜ
ᱚ ᱪᱮᱫ ᱠᱚᱯᱮ ᱩᱛᱩᱞᱮᱰᱟ?
ᱟᱞᱮ ᱫᱚ ᱟᱹᱞᱩ ᱫᱟᱹᱞ ᱥᱚᱣᱟᱵᱤᱱ ᱱᱚ-ᱟ ᱠᱚᱜᱮᱞᱮ ᱩᱛᱩ ᱟᱠᱟᱫ ᱛᱟᱦᱮᱸᱫ᱾
ᱚ
ᱵᱚᱭᱦᱟ ᱟᱢ ᱡᱚᱢ ᱠᱮ-ᱟ ᱦᱮᱸ ᱡᱚᱛᱚ ᱦᱚᱲᱞᱮ ᱡᱚᱢ ᱠᱮ-ᱟ
ᱦᱮᱸ ᱡᱚᱢ ᱵᱟᱲᱟ ᱦᱩᱭ ᱱᱟ ᱱᱚᱜ-ᱚᱭ ᱠᱤᱪᱷᱩ ᱠᱷᱚᱱ ᱢᱟᱲᱟᱝ ᱜᱮ
ᱟᱪᱪᱷᱟ ᱟᱯᱮ ᱫᱚ ᱪᱮ ᱯᱮ ᱩᱛᱩ ᱞᱮᱫᱟ?
ᱟᱞᱮ ᱫᱚ ᱛᱮᱦᱮᱱ ᱰᱚᱞ ᱟᱞᱩᱥᱤᱯᱤ᱾
ᱟᱪᱷᱟ
ᱟ ᱵᱟᱭᱨᱮ ᱨᱮ ᱛᱟᱦᱮᱸ ᱦᱩᱭᱩᱜ ᱜᱮᱭᱟ ᱛᱚ ᱟᱫᱚ ᱛᱟᱦᱚᱞᱮ ᱠᱚᱲᱟ ᱦᱚᱸᱠᱚ‌ ᱤᱥᱤᱱ ᱞᱮᱫᱟ
ᱟᱪᱷᱟ
ᱛᱟᱨᱯᱚᱨᱮ ᱯᱚᱭᱥᱟ ᱠᱚᱦᱚᱸ ᱵᱟᱹᱱᱩᱜ-ᱟ ᱛᱟᱦᱚᱞᱮ ᱡᱤᱞ ᱦᱟᱹᱠᱩ ᱦᱚᱸ ᱵᱟᱝᱞᱮ ᱩᱛᱩ ᱫᱟᱲᱮᱭᱟᱜ ᱠᱟᱱᱟ᱾
ᱦᱮᱸ ᱵᱚᱭᱦᱟ ᱵᱟᱨᱮ ᱫᱚ ᱛᱤᱱ ᱫᱤᱱ ᱠᱷᱚᱱ ᱢᱱᱟᱢ ᱢᱮ ᱟᱢ ᱫᱚ
ᱵᱟᱦᱨᱮ ᱢᱤᱱᱟᱹᱧᱟ ᱯᱨᱟᱭ ᱦᱩᱭᱱᱟ ᱵᱟᱨ ᱥᱮᱨᱢᱟ ᱞᱮᱠᱟ᱾
ᱟᱪᱷᱟ ᱛᱚ ᱪᱮᱫ ᱠᱚᱢ ᱪᱤᱠᱟ. ᱭ ᱮᱫᱟ ᱚᱲᱟᱜ ᱨᱮ ᱫᱚ
ᱱᱤᱛᱚᱜ ᱚᱞᱚᱜ ᱯᱟᱲᱦᱟᱜ ᱠᱟᱱᱟ ᱱᱤᱛᱚᱜ ᱠᱚᱞᱮᱡᱽ ᱠᱚᱨᱮᱧ ᱮᱰᱢᱤᱥᱮᱱ ᱞᱮᱱᱟ ᱱᱟᱜ ᱛᱟᱨᱯᱚᱨᱮ ᱫᱚ ᱟᱵᱟᱨ ᱵᱟᱦᱨᱮ ᱠᱚᱨᱮᱜ ᱜᱮ ᱛᱟᱸᱦᱮᱱ ᱦᱩᱭᱩᱜ ᱠᱟᱱ ᱛᱟᱦᱮᱸᱱᱟ ᱛᱚ ᱱᱚᱠᱷᱚᱱ ᱡᱚᱠᱷᱚᱱ ᱤᱥᱠᱩᱞ ᱠᱚᱨᱮᱧ ᱯᱟᱲᱦᱟᱜ ᱛᱟᱦᱮᱱᱟ
ᱠᱟᱹᱴᱤᱡ ᱠᱷᱚᱱᱟᱜ ᱜᱮ ᱢᱟᱱᱮ ᱵᱟᱭᱨᱮ ᱨᱮᱜᱤᱧ ᱛᱟᱦᱮᱱ ᱛᱟᱦᱮᱸ-ᱟ
ᱦᱚ
ᱛᱟᱨᱯᱚᱨᱮ ᱱᱚᱛᱮ ᱚᱱᱟ ᱢᱮᱫᱽᱱᱤᱯᱩᱨ ᱥᱮᱫ ᱱᱤᱛᱚᱜ ᱫᱚ ᱚᱱᱟ ᱠᱚᱞᱮᱡᱽ ᱨᱤᱧ ᱮᱰᱢᱤᱥᱚᱱ ᱠᱟᱱᱟ
ᱟᱪᱷᱟ
ᱚ ᱮᱰᱢᱤᱥᱚᱱ ᱱᱤᱛᱚᱜ ᱪᱟᱹᱞᱩ ᱠᱟᱱ ᱜᱮᱭᱟ ᱛᱚ ᱵᱟᱝ
ᱦᱮᱸ ᱪᱟᱹᱞᱩ ᱟᱠᱟᱱ ᱜᱮᱭᱟ ᱟᱫᱚ ᱵᱚᱭᱦᱟᱣ ᱛᱚ ᱟᱢᱫᱚ ᱚᱞᱚᱜ ᱯᱟᱲᱦᱟᱜ ᱫᱚ ᱛᱤᱱᱟᱹᱜ ᱥᱟᱺᱜᱤᱧ
ᱚᱞᱚᱜ ᱯᱟᱲᱦᱟᱜ ᱠᱚᱧ ᱵᱟᱨ ᱥᱮᱨᱢᱟ ᱢᱟᱲᱟᱝ ᱨᱤᱧ ᱵᱟᱹᱜᱤ ᱟᱹᱠᱟᱫ ᱟ ᱵᱚᱭᱦᱟ
ᱚ ᱦᱮᱸ
ᱱᱤᱛᱚᱜ ᱫᱚ ᱚᱲᱟᱜ ᱠᱚᱨᱮᱜᱮ ᱢᱤᱱᱟᱹᱧ ᱟ
ᱦᱮᱸ ᱛᱤᱱᱟᱹᱜ ᱫᱷᱟᱵᱮᱢ ᱚᱞᱚᱜ ᱯᱟᱲᱦᱟᱣ ᱟᱠᱟᱱᱟ ᱛᱟᱦᱚᱞᱮ
ᱤᱧ ᱫᱚ ᱠᱚᱞᱮᱡᱽ ᱯᱟᱥ ᱫᱷᱟᱨᱤᱡ-ᱤᱧ ᱚᱞᱚᱜ ᱠᱟᱱᱟ ᱚ ᱤᱱᱟᱹ ᱛᱟᱭᱚᱢ ᱫᱚ ᱠᱟᱹᱣᱰᱤ ᱟᱱᱟᱴ ᱛᱮ ᱟᱫᱚ ᱵᱟᱹᱧ ᱯᱟᱲᱦᱟᱣ ᱫᱟᱲᱮ ᱠᱟᱫᱟ
ᱚ ᱟᱫᱚ-ᱱᱟ ᱚᱲᱟᱜ ᱠᱚᱨᱮ ᱫᱚ ᱚᱠᱚᱭ-ᱠᱚ ᱢᱮᱱᱟᱜ ᱠᱚᱣᱟ ᱱᱤᱛᱚᱜ ᱫᱚ
ᱚᱲᱟᱜ ᱨᱮᱫᱚ ᱱᱤᱛᱚᱜ ᱜᱚ-ᱵᱟᱵᱟ ᱛᱟᱠᱤᱱ ᱢᱮᱱᱟᱜ ᱠᱤᱱᱟ ᱟᱨ ᱤᱧ ᱟᱨ ᱤᱧ ᱠᱷᱚᱱ ᱠᱟᱹᱴᱤᱡᱴᱤᱡ
ᱚ
ᱛᱟᱦᱮᱞᱮ ᱵᱚᱭᱦᱮ ᱟᱯᱮ ᱚᱲᱟᱜ ᱨᱮ ᱛᱤᱱ ᱦᱚᱲ ᱯᱮ ᱛᱟᱦᱮᱱ ᱛᱟᱦᱮᱸᱫ
ᱱᱤᱛᱚᱜ ᱫᱚ ᱚᱲᱟᱜ ᱨᱮᱫᱚ ᱢᱚᱬᱮᱸ ᱦᱚᱲ ᱢᱮᱱᱟᱜ ᱞᱮᱭᱟ
ᱟᱪᱪᱷᱟ
ᱱᱤᱛᱚᱜ ᱫᱟᱫᱟ ᱢᱮᱱᱟᱭᱟ ᱢᱟ ᱫᱟᱫᱟ ᱫᱤᱫᱤ ᱛᱟᱯᱚᱨᱮ ᱵᱟᱵᱟ ᱢᱟ ᱛᱟᱹᱠᱤᱱ ᱢᱮᱱᱟᱜ ᱠᱤᱱᱟᱹ ᱫᱟᱫᱩ ᱟᱨ ᱫᱟᱹᱫᱩ ᱟᱨ ᱵᱩᱰᱤᱷᱤ ᱜᱚ ᱛᱟᱠᱚ ᱫᱚ ᱵᱟᱹᱱᱩᱜ ᱠᱚᱣᱟ ᱛᱚ ᱩᱱᱠᱩ ᱫᱚ ᱵᱚᱸᱜᱟ ᱫᱤᱥᱚᱢ ᱛᱮᱠᱚ ᱪᱟᱞᱟᱣ ᱠᱟᱱᱟ
ᱚᱲᱟᱜ ᱦᱚᱲ
ᱦᱮᱸ ᱵᱚᱭᱦᱟ
ᱠᱚ ᱱᱟᱯᱟᱭ
ᱦᱮᱸ ᱱᱟᱯᱟᱭ ᱜᱮᱭᱟ ᱠᱚ ᱱᱤᱭᱟᱹ ᱜᱷᱟᱹᱲᱤᱡ ᱫᱚ
ᱛᱟᱦᱞᱮ ᱚᱲᱟᱜ ᱦᱚᱲ ᱠᱚ ᱡᱟᱹᱯᱤᱫ ᱜᱮᱭᱟ ᱠᱚ ᱥᱮ ᱟᱨᱣᱨᱤ
ᱦᱮᱸ ᱡᱟᱹᱯᱤᱫ ᱠᱮᱫᱟ ᱠᱚ ᱡᱚᱢ ᱵᱟᱲᱟ ᱠᱟᱛᱮᱜ ᱮᱱᱟᱝ ᱨᱮᱠᱚ ᱡᱟᱹᱯᱤᱫ ᱠᱮᱫᱟ ᱟᱫᱚ ᱚᱲᱟᱜ ᱨᱮ ᱚᱱᱠᱟ ᱫᱚᱥᱴᱟ ᱥᱮᱫ ᱯᱷᱳᱱ ᱦᱩᱭ ᱞᱮᱱᱟ ᱛᱚ ᱢᱟᱱᱮ ᱫᱤᱱ ᱟᱹᱭᱩᱵ ᱵᱮᱲᱟ ᱫᱚᱥᱴᱟ ᱥᱮᱫ ᱯᱷᱳᱱ ᱦᱩᱭᱩᱜ ᱜᱮᱭᱟ ᱞᱟᱹᱭ ᱫᱟᱹᱧ ᱚᱱᱟ ᱯᱟᱲᱦᱟᱣ ᱠᱚ ᱯᱟᱲᱦᱟᱣ ᱵᱟᱲᱟ ᱠᱟᱛᱮᱫ ᱠᱟᱹᱴᱤᱡ ᱚᱲᱟᱜ ᱨᱮ ᱚᱱᱠᱟ ᱫᱚᱥ ᱢᱤᱱᱤᱴ ᱞᱮᱠᱟᱧ ᱜᱚᱞᱯᱷᱚᱭ ᱜᱮᱭᱟ
ᱛᱟᱦᱚᱞᱮ ᱵᱚᱭᱟ ᱱᱤᱛᱚᱜ ᱫᱚ ᱱᱤᱛᱚᱜ ᱛᱟᱦᱚᱞᱮ ᱠᱚᱞᱮᱡᱮᱢ ᱮᱰᱢᱤᱥᱚᱱᱚᱜ ᱠᱟᱱᱟ ᱵᱟᱝ
ᱦᱮᱸ
ᱪᱮᱫ ᱥᱟᱚᱵᱡᱮᱠᱴ ᱛᱟᱦᱞᱮᱢ ᱦᱟᱛᱟᱣᱟ ᱠᱟ-ᱟ ᱵᱚᱭᱦᱟ
ᱥᱟᱱᱛᱟᱲᱤ ᱥᱟᱱᱛᱟᱲᱤ ᱛᱮᱜᱤᱧ ᱯᱟᱲᱦᱟᱜ ᱠᱟᱱᱟ ᱱᱤᱛᱚᱜ ᱫᱚ
ᱟᱪᱪᱷᱟ ᱟᱨ ᱟᱯᱚᱨᱱ ᱜᱟᱛᱮ ᱠᱚᱦᱚᱸ ᱛᱚ ᱟᱵ ᱚᱱᱟ ᱜᱟᱛᱮ ᱠᱚ ᱢᱟ ᱛᱚᱠᱚ ᱵᱷᱚᱛᱛᱤᱜ ᱠᱟᱱᱟ ᱵᱟᱝ
ᱦᱮᱸ ᱵᱷᱩᱨᱛᱤ ᱟᱠᱟᱱ ᱜᱮᱭᱟ ᱠᱚ ᱟᱫᱚ ᱢᱟᱱᱮ ᱡᱟᱦᱟᱸ ᱛᱤᱱᱟᱹᱜ ᱚᱱᱠᱟ ᱢᱤᱫ ᱥᱟᱶᱛᱮ ᱮᱭᱤᱪ ᱮᱥ ᱠᱚᱮ ᱮᱢ ᱵᱟᱲᱟ ᱞᱮᱫᱟ ᱥᱟᱱᱟᱢ ᱠᱚ ᱡᱚᱛᱚᱮ ᱢᱤᱫᱴᱮᱡ ᱠᱚᱞᱮᱡᱽ ᱨᱮᱜᱮᱞᱮ ᱧᱟᱢ ᱠᱟᱫᱟ ᱛᱟᱭ ᱫᱚ ᱪᱟᱱᱥ ᱵᱟᱝ ᱚᱱᱟ ᱢᱮᱨᱤᱴ ᱞᱤᱥᱴ ᱨᱮ ᱡᱚᱛᱚ ᱦᱚᱲᱟᱜ ᱧᱩᱛᱩᱢ ᱦᱮᱡᱱ ᱛᱟᱞᱮᱭᱟ ᱚᱱᱠᱟ ᱯᱟᱸᱪ ᱪᱷᱚ ᱡᱚᱱᱟᱜ ᱚᱱᱟ ᱫᱚ ᱡᱚᱛᱚ ᱦᱚᱲᱞᱮ ᱜᱟᱞᱢᱟᱨᱟᱣ ᱞᱮᱫᱟ ᱵᱟᱝ ᱡᱩᱫᱤ ᱢᱤᱫᱴᱮᱱ ᱱᱮᱥᱴ ᱜᱮ ᱡᱩᱫᱤ ᱟᱵᱚᱣᱟᱜ ᱧᱩᱛᱩᱢ ᱦᱤᱡᱩᱜ ᱛᱟᱵᱚᱱᱟ ᱛᱟᱦᱚᱞᱮ ᱢᱤᱫᱴᱮᱡ ᱠᱚᱞᱡᱽ ᱨᱮᱜᱮ ᱵᱚᱱ ᱮᱰᱢᱤᱥᱚᱱᱚᱜᱼᱟ ᱟᱢ ᱛᱟᱦᱚᱞᱱᱟᱜᱮ ᱟᱵᱚᱣᱟᱜ ᱦᱚᱸ ᱚᱞᱚᱜ ᱯᱟᱲᱦᱟᱜ ᱫᱤᱠ ᱫᱤᱭᱮ ᱠᱟᱹᱴᱤᱡ ᱥᱩᱵᱤᱫᱷᱟᱜ ᱛᱟᱵᱚᱱᱟ
ᱦᱳᱭ
ᱠᱚᱞᱮᱡ ᱠᱮᱫᱟ ᱟᱫᱚ ᱴᱷᱤᱠ ᱜᱮᱭᱟ ᱛᱟᱦᱚᱞᱮ
ᱡᱮᱦᱮᱛᱩ ᱢᱟᱱᱮ ᱠᱟᱹᱴᱤᱡ ᱠᱷᱚᱱᱟᱜ ᱜᱮ ᱢᱟᱱᱮ ᱢᱤᱫ ᱥᱚᱝ ᱛᱮᱜᱮ ᱢᱤᱫᱴᱮᱱ ᱤᱥᱠᱩᱞ ᱠᱚᱨᱮ ᱜᱮᱞᱮ ᱯᱟᱲᱦᱟᱣ ᱠᱟᱱᱟ ᱛᱟᱦᱚᱞᱮ ᱱᱤᱛᱚᱜ ᱵᱟᱨᱨᱮ ᱠᱚᱨᱮᱜ ᱦᱚᱸ ᱛᱟᱦᱮᱸ ᱦᱩᱭᱩᱜ ᱠᱟᱱᱟ ᱢᱟ ᱢᱤᱫ ᱥᱟᱶ ᱛᱮᱜᱮ ᱡᱚᱛᱚ ᱢᱮᱱᱟᱜ ᱞᱮᱭᱟ ᱢᱤᱫᱴᱟᱝ ᱢᱮᱥ ᱨᱮᱜᱮ
ᱟᱢᱫᱚ ᱛᱟᱦᱚᱞᱮ ᱪᱮᱫ ᱥᱟᱵᱡᱮᱠᱴ ᱛᱮᱢ ᱯᱟᱲᱦᱟᱣᱱᱟ ᱵᱚᱭᱦᱟ
ᱤᱧ ᱦᱚᱸ ᱥᱟᱱᱛᱟᱞᱤ ᱛᱮᱜᱤᱧ ᱯᱟᱲᱦᱟᱣ ᱟᱠᱟᱱ ᱛᱟᱦᱮᱸᱜ
ᱦᱸ
ᱥᱟᱱᱛᱟᱞᱤ ᱛᱮᱜᱮ ᱤᱧ ᱫᱚ ᱜᱨᱮᱡᱩᱭᱮᱴ ᱠᱚᱨᱟᱣ ᱠᱟᱛᱮᱜ ᱟᱫᱚᱧ ᱵᱟᱹᱜᱤᱭ ᱠᱟᱜᱼᱟ
ᱟᱨ ᱟᱢᱫᱚ ᱚᱠᱟ ᱤᱭᱟᱹ ᱠᱚᱞᱮᱡᱽ ᱨᱮᱢ ᱯᱟᱲᱦᱟᱣᱱᱟ
ᱵᱚᱭᱦᱮ ᱤᱧ ᱫᱚ ᱨᱟᱱᱤᱣᱟᱷ ᱠᱚᱞᱮᱡᱽ ᱨᱤᱧ ᱯᱟᱲᱦᱟᱣ ᱟᱠᱟᱱᱟ ᱤᱧ ᱫᱚ
ᱦᱮᱸ
ᱠᱚᱞᱮᱡᱽ ᱢᱟ ᱧᱟᱢᱠᱟᱟᱜ ᱜᱮᱭᱟ ᱛᱚ ᱵᱚᱭᱦᱟ
ᱦᱮᱸ ᱟᱸᱡᱚᱢ ᱦᱩᱭᱠᱟᱱᱟ
ᱦ ᱚᱱᱟᱜᱮ ᱚᱲᱟᱜ ᱥᱩᱨ ᱨᱮ ᱚᱱᱟ ᱠᱚᱞᱮᱡᱽ ᱜᱮ ᱢᱮᱱᱟᱜᱼᱟ ᱛᱟᱦᱚᱞᱮ ᱠᱷᱟᱱ ᱫᱚ ᱟᱞᱮ ᱠᱟᱹᱣᱰᱤ ᱠᱚᱦᱚᱸ ᱩᱱᱟᱹᱜ ᱵᱟᱹᱱᱩᱜ ᱛᱟᱞᱮᱭᱟ ᱟᱫᱚ ᱚᱸᱰᱮ ᱜᱤᱧ ᱯᱟᱲᱦᱟᱣ ᱠᱟᱱᱟ
ᱚ ᱚᱲᱟᱜ ᱠᱷᱚᱱᱟᱜ ᱫᱚ ᱢᱟᱱᱮ ᱥᱟᱭᱠᱮᱞ ᱛᱮᱜᱮᱢ ᱦᱤᱡᱩᱜ ᱥᱮᱱᱚᱜ ᱛᱮ ᱦᱮᱸ
ᱥᱟᱭᱠᱮᱞ ᱛᱮᱜᱤᱧ ᱦᱮᱡ ᱥᱮᱱᱚᱜ ᱛᱟᱦᱮᱸᱫ
ᱚ
ᱵᱚᱭᱦᱟ ᱟᱢ ᱫᱚ ᱚᱠᱟᱨᱮᱢ ᱮᱰᱢᱤᱥᱚᱱᱚᱜ ᱠᱟᱱᱟ ᱛᱟᱦᱞᱮ
ᱤᱧ ᱫᱚ ᱱᱤᱭᱟᱹ ᱢᱮᱫᱽᱱᱟᱯᱩᱨ ᱥᱮᱡ ᱨᱮ ᱢᱮᱫᱽᱱᱟᱯᱩᱨ ᱨᱮᱭ ᱮᱰᱢᱤᱥᱮᱱ ᱟᱠᱟᱱᱟ
ᱟᱪᱪᱷᱟ
ᱛ ᱟᱫᱚ ᱚᱱᱛᱮ ᱨᱮᱜᱮ ᱢᱟᱱᱮ ᱚᱱᱛᱮ ᱨᱮᱜᱮ ᱦᱟᱛᱟᱣ ᱦᱩᱭᱱᱟ ᱛᱚ ᱠᱟᱹᱴᱤᱡ ᱠᱷᱚᱱᱟᱜ ᱛᱟᱦᱚᱞᱮ ᱤᱥᱠᱩᱞ ᱠᱚᱨᱮ ᱯᱟᱲᱦᱟᱣ ᱦᱩᱭᱱᱟ ᱦᱮᱸ
ᱟᱪᱪᱷᱟ ᱵᱚᱭᱦᱟ ᱟᱯᱮ ᱥᱮᱫ ᱛᱟᱦᱚᱞᱮ ᱪᱮᱫ ᱞᱮᱠᱟ ᱜᱚᱨᱚᱢ ᱠᱟᱱᱟ
ᱜᱚᱨᱚᱢ ᱢᱟ ᱟᱹᱰᱤ ᱡᱟᱹᱥᱛᱤ ᱜᱮ ᱵᱩᱡᱷᱟᱹᱜ ᱠᱟᱱᱟ ᱵᱚᱭᱦᱟ ᱫᱟᱜ ᱡᱟᱹᱲᱤ ᱦᱚᱸ ᱵᱟᱭ ᱫᱟᱜ ᱡᱟᱹᱲᱤᱭᱟᱫᱟ
ᱛᱮᱦᱤᱧ ᱜᱟ ᱵᱟ ᱵᱟᱭ ᱫᱟᱜ ᱡᱟᱹᱲᱤ ᱠᱟᱫ ᱯᱮᱭᱟ
ᱵᱟ-ᱵᱟ
ᱟᱞᱮ ᱱᱚᱛᱮ ᱨᱤᱢᱤᱞ ᱵᱟᱲᱟ ᱞᱮᱫᱟᱭ ᱢᱮᱱᱠᱷᱟᱱ ᱫᱟᱜ ᱡᱟᱹᱲᱤ ᱫᱚ ᱵᱟᱭ ᱫᱟᱜ ᱡᱟᱹᱲᱤ ᱞᱮᱜᱼᱟ᱾
ᱚ ᱟᱫᱚ ᱢᱮᱱᱟᱹ ᱟᱢᱫᱚ ᱯᱷᱩᱴᱵᱚᱞ ᱠᱚᱫᱚᱢ ᱠᱷᱮᱞᱳᱜ ᱜᱮᱭᱟ ᱥᱮ ᱵᱟᱝ?
ᱦᱮᱸ ᱵᱚᱭᱦᱟ ᱯᱷᱩᱴᱵᱚᱞ ᱠᱷᱮᱞᱚᱜ ᱦᱩᱭᱩᱜ ᱜᱮᱭᱟ ᱢᱟᱡᱷᱮ ᱢᱚᱫᱽᱫᱷᱮ᱾
ᱚ
ᱱᱤᱛᱚᱜ ᱫᱚ ᱚᱲᱟᱜ ᱨᱮᱱᱟᱜ ᱪᱟᱯ ᱚᱲᱟᱜ ᱨᱮᱱᱟᱜ ᱪᱟᱯ ᱠᱚ ᱡᱟᱹᱥᱛᱤ ᱜᱮᱭᱟᱛᱚ ᱛᱟᱦᱚᱞᱮ ᱠᱷᱟᱱ ᱫᱚ ᱯᱷᱩᱴᱵᱚᱞ ᱫᱚ ᱢᱟᱡᱷᱮ ᱥᱟᱡᱷᱮ ᱠᱷᱮᱞ ᱦᱩᱭᱩᱜ ᱠᱟᱱᱟ᱾
ᱚ ᱦᱮᱸ ᱠᱷᱮᱞᱳᱜ ᱫᱚ ᱞᱟᱹᱠᱛᱤ ᱠᱟᱱ ᱜᱮᱭᱟ ᱠᱟᱹᱡ ᱦᱚᱲᱢᱚ ᱠᱚᱦᱚᱸ ᱠᱟᱹᱡ ᱵᱷᱟᱹᱜᱮ ᱛᱟᱦᱮᱱᱟ᱾
ᱦᱚᱭ ᱵᱚᱭᱦᱟ᱾ ᱠᱷᱮᱞ ᱫᱚ ᱥᱟᱵ ᱫᱚ ᱵᱟᱞᱮ ᱥᱟᱵᱟ ᱟᱫᱚ ᱮᱢᱱᱤ ᱛᱟᱨᱟᱥᱤᱧ ᱵᱮᱲᱟ ᱠᱟᱹᱴᱤᱡ
ᱚ ᱛᱟᱦᱮ ᱜᱚᱰᱟ ᱠᱚᱨᱮ ᱯᱨᱮᱠᱴᱤᱥ ᱵᱟᱲᱟᱭ ᱜᱮᱭᱟ ᱯᱮ
ᱦᱳᱭ
ᱚ
ᱵᱚᱭᱦᱟ ᱟᱢᱮᱢ ᱠᱷᱹᱞᱳᱜ ᱜᱮᱭᱟ?
ᱦᱮᱸ ᱯᱷᱩᱴᱵᱚᱞ ᱫᱚᱩᱧ ᱠᱷᱮᱞᱳᱜ ᱜᱮᱭᱟ᱾
ᱟᱪᱪᱷᱟ
ᱚᱱᱠᱟ ᱢᱮᱟᱱᱮ ᱴᱩᱨᱱᱟᱢᱮᱱᱴ ᱠᱚᱫᱚ ᱠᱷᱩᱵ ᱮᱠᱴᱟ ᱫᱚ ᱵᱟᱹᱧ ᱠᱷᱮᱞ ᱠᱟᱫᱟ ᱚᱱᱟ ᱚᱱᱟ ᱡᱟᱦᱟᱸ ᱥᱮᱢ ᱠᱷᱮᱞᱚᱜ ᱠᱚ ᱡᱟᱦᱟᱸ ᱵᱚᱭᱞᱚᱠ ᱠᱷᱮᱞ ᱛᱟᱦᱚᱞᱮ ᱚᱱᱟ ᱠᱚᱨᱮᱜ ᱫᱚ ᱠᱷᱮᱞ ᱵᱟᱲᱟ ᱦᱩᱭ ᱠᱟᱱᱟ ᱡᱟᱦᱟᱸ ᱱᱤᱭᱟᱹ ᱫᱷᱟᱢᱟᱠ ᱠᱷᱮᱞ ᱫᱚ ᱟᱹᱣᱨᱤ ᱠᱷᱮᱞ ᱦᱩᱭᱩᱜᱼᱟ᱾
ᱟᱪᱪᱷᱟ
ᱫᱷᱟᱢᱟᱠᱟ ᱠᱷᱮᱞ ᱫᱚ ᱚᱱᱠᱟ ᱪᱟᱸᱫ ᱥᱮᱬᱟ ᱢᱟᱱᱮ ᱡᱟᱦᱟᱸ ᱫᱷᱟᱢᱟᱠᱟ ᱠᱚ ᱚᱱᱠᱟ ᱵᱟᱝᱞᱮ ᱥᱟᱵ ᱵᱟᱲᱟ ᱠᱟᱫᱟ ᱛᱷᱚᱲᱟ ᱚᱱᱠᱟ ᱜᱤᱫᱽᱨᱟᱹ ᱦᱚᱸ ᱵᱟᱹᱱᱩᱜ ᱠᱚᱛᱟ ᱞᱮᱭᱟ ᱦᱟᱸᱰᱮ ᱱᱟᱰᱮ ᱨᱮᱱ ᱜᱤᱫᱽᱨᱟᱹ ᱞᱮ ᱛᱟᱦᱮᱱ ᱜᱮᱭᱟ ᱛᱚ ᱛᱟᱦᱚᱞᱮ ᱟᱫᱚ ᱩᱱᱠᱩ ᱦᱚᱸ ᱠᱷᱮᱞᱳᱜ ᱥᱚᱢᱚᱭ ᱦᱟᱱᱛᱮ ᱱᱟᱛᱮ ᱡᱩᱫᱤ ᱠᱚ ᱞᱟᱹᱭ ᱠᱮᱫᱟ ᱫᱚᱨᱠᱟᱨ ᱢᱮᱱᱟᱜ ᱛᱟᱞᱮᱭᱟ ᱛᱟᱦᱚᱞᱮ ᱚᱲᱟᱜ ᱠᱚ ᱪᱟᱞᱟᱣ ᱵᱟᱲᱟᱜ ᱜᱮᱭᱟ ᱛᱚ᱾ ᱡᱚᱛᱚᱠᱷᱚᱱ ᱟᱫᱚ ᱜᱤᱫᱽᱨᱟᱹ ᱨᱮᱱᱟᱜ ᱠᱟᱹᱴᱤᱡ ᱥᱚᱢᱚᱥᱥᱟ ᱦᱩᱭᱩᱜᱼᱟ ᱛᱟᱦᱚᱞᱮ ᱟᱫᱚ ᱡᱟᱦᱟᱸ ᱡᱟᱦᱟᱸ ᱛᱤᱱᱟᱹᱜ ᱦᱚᱲᱞᱮᱠᱤᱱ ᱜᱮᱭᱟ ᱢᱤᱫ ᱥᱟᱶᱛᱮ ᱡᱩᱫᱤ ᱵᱟᱝᱞᱮ ᱠᱷᱮᱞᱳᱜᱼᱟ ᱛᱟᱦᱚᱞᱮ ᱢᱟᱱᱮ ᱮᱴᱟᱜ ᱦᱚᱲ ᱥᱟᱶᱞ ᱠᱷᱮᱞ ᱞᱮᱠᱷᱟᱱ ᱛᱚᱠᱷᱚᱱ ᱫᱚ ᱟᱫᱚ ᱚᱱᱟ ᱢᱟᱱᱮ ᱵᱟᱝ ᱡᱩᱛᱩᱜ ᱛᱟᱞᱮᱭᱟ ᱟᱨ ᱱᱤᱡᱮ ᱱᱤᱡᱮ ᱡᱩᱫᱤ ᱞᱮ ᱛᱟᱦᱮᱱᱟ ᱛᱟᱦᱞᱮ ᱵᱚᱞ ᱠᱚᱦᱚᱸ ᱢᱟᱱᱮ ᱴᱷᱤᱠᱼᱴᱷᱟᱠ ᱯᱟᱥᱚᱜ ᱟᱛᱚ
ᱦᱳᱭ ᱦᱳᱭ ᱵᱚᱭᱦᱟ ᱛᱟᱦᱞᱮ ᱟᱯᱮ ᱟᱛᱩ ᱠᱚᱨᱮ ᱟᱛᱩ ᱠᱚᱨᱮ ᱛᱤᱱᱟᱹᱜ ᱜᱟᱱ ᱜᱤᱫᱽᱨᱟᱹ ᱢᱮᱱᱟᱜ ᱯᱮᱭᱟ ᱠᱷᱮᱞ ᱵᱟᱲᱟ
ᱢᱮᱱᱟᱜ ᱞᱮᱭᱟ ᱥᱟᱸᱜᱮ ᱜᱮ
ᱟᱪᱪᱷᱟ ᱦᱮᱞᱳ ᱟᱛᱩ ᱨᱮᱱᱟᱜ ᱴᱤᱢ
ᱦᱮᱸ ᱟᱛᱩ ᱨᱮᱱᱟᱜ ᱢᱤᱫᱴᱮᱱ ᱴᱤᱢ ᱢᱮᱱᱟᱜ ᱛᱟᱞᱮᱭᱟ ᱚᱱᱟ ᱨᱮᱦᱚᱸ ᱢᱟᱱᱮ ᱠᱷᱮᱞ ᱠᱚ ᱥᱟᱵ ᱵᱟᱲᱟᱭ ᱜᱮᱭᱟ ᱛᱟᱦᱞᱮ ᱚᱱᱟ ᱛᱮᱦᱚᱸ ᱠᱷᱮᱞ ᱪᱟᱞᱟᱣ ᱵᱟᱲᱟ ᱦᱩᱭ ᱟᱠᱟᱱᱟ᱾
ᱟᱪᱪᱷᱟ
ᱚ
ᱛᱟᱦᱞᱮ ᱵᱚᱭᱦᱟ ᱱᱤᱭᱟᱹ ᱛᱮᱦᱤᱧ ᱜᱟᱯᱟ ᱚᱠᱟ ᱠᱚᱨᱮ ᱯᱮ ᱠᱷᱮᱞ ᱵᱟᱲᱟ ᱠᱮᱜ-ᱟ
ᱱᱤᱛᱚᱜ ᱫᱚ ᱚᱱᱠᱟ ᱠᱷᱮᱞ ᱫᱚ ᱵᱟᱝᱞᱮ ᱥᱟᱵ ᱵᱟᱲᱟ ᱚᱱᱟ ᱟᱛᱳ ᱨᱮᱱ ᱠᱚᱲᱟ ᱠᱚ ᱥᱟᱵ ᱵᱟᱲᱟ ᱮᱫᱟ ᱛᱚ ᱛᱟᱦᱞᱮ ᱟᱫᱚ ᱱᱤᱛᱚᱜ ᱫᱚ ᱢᱟᱱᱮ ᱤᱧ ᱦᱚ ᱚᱲᱟᱜ ᱠᱚᱦᱚᱸ ᱵᱟᱹᱧ ᱪᱟᱞᱟᱣ ᱵᱟᱲᱟ ᱟᱠᱟᱱᱟ ᱯᱷᱳᱱ ᱫᱚᱠᱚ ᱯᱷᱳᱱ ᱵᱟᱲᱟ ᱟᱫᱤᱧ ᱛᱟᱦᱮᱸᱜᱼᱟ ᱚᱞᱟᱜ ᱦᱚᱲᱤᱧ ᱢᱮᱛᱟᱟᱜ ᱠᱚᱣᱟ ᱢᱟᱱᱮ ᱚᱱᱠᱟ ᱚᱠᱛᱚ ᱠᱚᱦᱚᱸ ᱵᱟᱝ ᱦᱩᱭᱩᱜ ᱠᱟᱱᱟ ᱛᱟᱦᱞᱮ ᱱᱤᱛᱚᱜ ᱠᱚᱞᱮᱡᱽ ᱨᱮ ᱮᱰᱢᱤᱥᱮᱱ ᱨᱮᱱᱟᱜ ᱠᱚᱞᱮᱡᱽ ᱨᱮᱱᱟᱜ ᱵᱮᱯᱟᱨ ᱫᱚ ᱩᱱᱟᱹᱜ ᱵᱟᱰᱟᱭ ᱵᱟᱹᱱᱩᱜᱼᱟ ᱱᱤᱛᱚᱜ ᱮᱰᱢᱤᱥᱮᱱ ᱠᱟᱛᱮ ᱦᱚᱸᱦᱟᱜ ᱦᱟᱞᱮ ᱦᱟᱞᱮ ᱱᱚᱜᱼᱚᱭ ᱠᱞᱟᱥ ᱠᱚ ᱦᱩᱭᱩᱜ ᱠᱟᱱᱟ ᱜᱟᱛᱮ ᱜᱚᱢᱠᱮ ᱠᱚᱦᱚᱸ ᱠᱚ ᱜᱚᱢᱠᱮ ᱠᱚᱦᱚᱸ ᱠᱚ ᱞᱟᱹᱭ ᱫᱟ ᱯᱳᱭᱞᱳ ᱯᱳᱭᱞᱳ ᱫᱚ ᱢᱟᱱᱮ ᱠᱞᱟᱥ ᱠᱚ ᱦᱤᱡᱩᱜ ᱯᱮ ᱵᱟᱠᱷᱟᱱ ᱫᱚ ᱢᱟᱱᱮ ᱪᱮᱫ ᱦᱚᱸ ᱵᱟᱝᱯᱮ ᱵᱩᱡᱽ ᱫᱟᱲᱮᱜᱼᱟ
ᱨᱮ ᱪᱮᱜ ᱮᱢ ᱠᱞᱟᱥ ᱦᱩᱭᱩᱜ ᱚᱠᱟᱨᱮᱢ ᱛᱟᱸᱦᱮ ᱠᱟᱱᱟ
ᱪᱮᱫ
ᱢᱮᱱᱩᱣᱮ ᱟᱢ ᱫᱚ ᱦᱚᱥᱴᱮᱞ ᱨᱮ ᱛᱟᱦᱮᱱ ᱠᱟᱱᱟ ᱢᱮᱥ ᱠᱚᱨᱮᱢ ᱛᱟᱦᱮᱱ ᱠᱟᱱᱟ
ᱵᱟᱝ ᱟ ᱦᱚᱥᱴᱮᱞ ᱢᱮᱥ ᱠᱚᱨᱮ ᱜᱤᱧ ᱛᱟᱦᱮᱱ ᱜᱮᱭᱟ
ᱪᱷᱟ
ᱦᱳᱥᱴᱮᱞ ᱨᱮᱫᱚ ᱛᱟᱦᱮᱸ ᱵᱟᱝ ᱦᱩᱭᱩᱜ ᱜᱮᱭᱟ ᱟᱫᱚ ᱚᱱᱮᱧ ᱡᱟᱦᱟᱸ ᱨᱤᱧ ᱛᱟᱦᱮᱱ ᱜᱮᱭᱟ ᱛᱟᱦᱞᱮ ᱚᱸᱰᱮ ᱚᱱᱟ ᱠᱚᱨᱮᱡᱽ ᱫᱚ ᱚᱱᱟ ᱦᱳᱥᱴᱮᱞ ᱫᱚ ᱵᱟᱹᱱᱩᱜ ᱟᱛᱚ ᱛᱟᱨᱯᱚᱨᱮ ᱟᱫᱚ ᱦᱳᱥᱴᱮᱞ ᱨᱮᱭᱟᱜ ᱦᱳᱥᱴᱮᱞ ᱛᱟᱦᱮᱸ ᱠᱚᱛ ᱛᱮ ᱜᱮᱞᱮ ᱚᱱᱮ ᱚᱱᱠᱟ ᱢᱚᱱᱮ ᱜᱮᱭᱟ ᱦᱟᱸᱜ ᱚᱞᱚᱜ ᱯᱟᱲᱦᱟᱣ ᱫᱚ ᱚᱱᱠᱟ ᱴᱷᱤᱠ ᱢᱚᱛᱚ ᱵᱟᱝ ᱦᱩᱭᱩᱜ ᱜᱮᱭᱟ ᱟᱢ ᱢᱮᱥ ᱨᱮ ᱛᱟᱦᱮᱸ ᱞᱮᱱᱠᱷᱟᱱ ᱢᱟᱱᱮ ᱪᱮᱫ ᱟᱫᱚ ᱯᱟᱨᱥᱚᱱᱟᱞ ᱢᱤᱫᱴᱮᱱ ᱨᱩᱢᱮᱢ ᱦᱟᱛᱟᱣ ᱠᱮᱫᱟ ᱛᱟᱦᱞᱮ ᱦᱚᱭᱛᱚ ᱡᱟᱦᱟᱜᱮ ᱯᱚᱱᱨᱚ ᱥᱳᱞᱳᱥᱚ ᱛᱚ ᱫᱩᱦᱟᱡᱟᱨ ᱚᱱᱠᱟ ᱵᱷᱟᱲᱟ ᱠᱚ ᱦᱟᱛᱟᱣ ᱜᱮᱭᱟ ᱛᱚ
ᱦᱩᱸ ᱛᱟᱦᱞᱮ ᱟᱯᱮ ᱢᱮᱥ ᱨᱮᱫᱚ ᱛᱤᱱᱟᱹᱜ ᱦᱚᱲ ᱢᱮᱱᱟᱜ ᱯᱮᱭᱟ ᱟᱯᱮ ᱡᱚᱛᱚ ᱠᱚᱛᱮ
ᱱᱤᱛᱚᱜ ᱫᱚ ᱢᱮᱱᱟᱜ ᱞᱮᱭᱟ ᱚᱱᱠᱟ ᱯᱚᱱᱨᱚ ᱡᱚᱱ ᱞᱮᱠᱟ ᱢᱮᱱᱟᱜ ᱞᱮᱭᱟ
ᱦᱮᱸ
ᱛᱟᱨᱯᱚᱨᱮ ᱫᱚ ᱜᱤᱫᱽᱨᱟᱹ ᱱᱚᱜᱼᱚᱭ ᱛᱚ ᱮᱰᱢᱤᱥᱚᱱᱚᱜ ᱠᱟᱱᱟ ᱮᱰᱢᱤᱥᱚᱱᱚᱜ ᱠᱟᱱ ᱜᱮᱭᱟ ᱠᱚ
ᱦᱮᱸ ᱛᱟᱦᱞᱮ ᱩᱱᱠᱩ ᱠᱚᱦᱚᱸ ᱠᱚ ᱦᱤᱡᱩᱜ ᱟᱸᱦᱟᱜ ᱱᱚᱣᱟ ᱢᱮᱥ ᱨᱮ
ᱦᱮᱸ-ᱟ
ᱟᱪᱷᱟ ᱵᱳᱭᱦᱟ ᱛᱟᱦᱞᱮ ᱫᱟᱲᱟᱱ ᱠᱚ ᱵᱟᱢ ᱥᱮᱱ ᱵᱟᱲᱟ ᱟᱠᱟᱱᱟ?
ᱮᱦᱮᱸ ᱟᱫᱚ ᱵᱚᱭᱦᱟ ᱚᱱᱟ ᱯᱷᱩᱴᱵᱚᱞ ᱵᱟᱫᱮ ᱟᱨ ᱡᱟᱦᱟᱱᱟᱜ ᱮᱢ ᱠᱷᱮᱞᱳᱜ ᱜᱮᱭᱟ ᱥᱮ ᱪᱮᱫ?
ᱦᱮᱞᱳ ᱦᱮᱞᱳ ᱫᱮ ᱵᱚᱭᱦᱟ ᱨᱚᱲ ᱟᱸᱡᱚᱢᱚᱜ ᱠᱟᱱᱟ?
ᱦᱮᱸ ᱵᱚᱭᱦᱟ ᱠᱟᱹᱴᱤᱡ ᱱᱮᱴᱳᱣᱟᱨᱠ ᱠᱟᱹᱴᱤᱡ ᱰᱤᱥᱴᱟᱵ ᱮᱫ ᱛᱤᱧ ᱛᱟᱦᱮᱸᱫ
ᱚ ᱮ ᱵᱚᱭᱦᱟ ᱧᱮᱞ ᱢᱮᱥᱮ ᱛᱤᱱᱟᱹᱜ ᱜᱟᱱ ᱚᱠᱛᱚ ᱠᱚ ᱦᱩᱭ ᱱᱟ?
ᱻ ᱱᱤᱛᱚᱜ ᱚᱠᱛᱚ ᱦᱩᱭᱱᱟ ᱮᱜᱟᱨᱚ ᱢᱤᱱᱤᱴ ᱦᱩᱭ ᱠᱟᱱᱟ
ᱚ ᱛᱚ ᱵᱚᱭᱦᱟ ᱢᱟ ᱛᱟᱦᱚᱞᱮ ᱤᱱᱠᱟᱹᱜᱮ ᱛᱟᱦᱮᱸ ᱛᱟᱦᱮᱱᱟ ᱦᱮᱸ
ᱥᱟᱹᱜᱩᱱᱤᱫᱟᱹ